ᱦᱮ ᱜᱚᱢᱠᱮ
ᱡᱚᱦᱟᱨ ᱜᱮ ᱜᱚᱢᱠᱮ
ᱦᱮᱸ ᱡᱚᱦᱟᱨ ᱜᱮ ᱚ ᱤᱧ ᱫᱚ ᱵᱮᱥ ᱵᱟᱲᱟ ᱜᱮ ᱟᱫᱚ ᱟᱢᱜᱮ ᱚᱠᱟᱞᱮᱠᱟ?
ᱦᱮᱸ ᱜᱚᱝᱠᱮ ᱤᱧ ᱦᱚᱸᱸ ᱱᱟᱯᱟᱭ ᱵᱟᱲᱟ ᱜᱮ ᱢᱤᱱᱟᱧᱟ᱾
ᱟᱪᱪᱷᱟ ᱟᱫᱚ ᱚᱱᱛᱮᱱᱟᱜ ᱛᱮᱱᱟᱜ ᱦᱚᱭ ᱦᱤᱸᱥᱤᱫ ᱚᱠᱟᱮᱠᱟ?
ᱛᱮᱦᱮᱧᱟᱜ ᱦᱚᱭ ᱦᱤᱸᱥᱤᱫ ᱠᱚᱫᱚ ᱢᱚᱴᱟᱢᱩᱴᱤ ᱢᱮᱱᱟᱜᱼᱟ ᱥᱤᱛᱩᱝ ᱫᱚ ᱟᱹᱰᱤ ᱡᱳᱨ ᱜᱮ ᱵᱩᱡᱷᱟᱹᱜ ᱠᱟᱱ ᱜᱮᱭᱟ᱾ ᱥᱤᱛᱩᱝ ᱨᱮᱱᱟᱜ ᱴᱮᱢᱯᱟᱨᱮᱪᱟᱨ ᱠᱚ ᱟᱹᱰᱤ ᱡᱳᱨ ᱜᱮ ᱵᱟᱹᱲᱛᱤ ᱜᱮᱭᱟ ᱛᱮᱦᱤᱧ ᱫᱚ ᱢᱚᱱᱮ ᱦᱩᱭᱩᱜ ᱠᱟᱱᱟ ᱚᱲᱟᱜ ᱠᱷᱚᱱ ᱩᱰᱩᱠ
ᱟᱫᱚ ᱥᱤᱛᱩᱝ ᱥᱤᱛᱩᱝ ᱤᱭᱟᱹ ᱫᱟᱜ ᱫᱚ ᱵᱟᱭ ᱫᱟᱜ ᱫᱟ ᱚᱱᱛᱮ ᱫᱚ
ᱫᱟᱜ ᱢᱟ ᱦᱚᱞᱟᱭ ᱫᱟᱜ ᱞᱟᱜᱟᱭ ᱛᱮᱦᱮᱧ ᱫᱚ ᱵᱟᱭ ᱫᱟᱜ ᱠᱟᱫᱟ ᱦᱚᱞᱟᱱ ᱫᱟᱜ ᱛᱮᱜᱮ ᱢᱟᱱᱮ ᱛᱮᱦᱮᱧ ᱫᱚ ᱢᱟᱱᱮ ᱟᱨᱚ ᱠᱟᱣᱫᱟ ᱢᱟᱱᱮ ᱵᱷᱟᱵᱽ ᱞᱮᱠᱷᱟᱱ ᱪᱮᱫ ᱞᱮᱠᱟᱭ ᱵᱩᱡᱷᱟᱹᱜᱼᱟ᱾
ᱦᱮᱸ ᱩᱱᱟ
ᱡᱮ ᱵᱩᱡᱷᱟᱹᱜ ᱠᱟᱱᱟ
ᱟᱪᱪᱷᱟ ᱟᱪᱪᱷᱟ ᱦᱮᱸ ᱚᱱᱠᱟ ᱥᱤᱛᱩᱝ ᱞᱮᱠᱷᱟᱱ ᱜᱮᱛᱚ ᱠᱟᱹᱴᱤᱡ ᱠᱷᱟᱨᱟᱯ ᱵᱩᱡᱷᱟᱹᱜᱼᱟ ᱥᱮ ᱟᱨ ᱥᱤᱛᱩᱝ ᱫᱚ ᱥᱟᱹᱨᱤᱜᱮ ᱚᱠᱟᱨᱮ ᱪᱤᱠᱟᱹ ᱟᱪᱩᱨᱟ ᱵᱟᱢ ᱵᱩᱡᱷᱟᱹᱣ ᱫᱟᱲᱮᱭᱟᱜᱼᱟ ᱢᱮᱱᱠᱷᱟᱱ ᱫᱟᱜᱽ ᱨᱮᱦᱚᱭ ᱡᱟᱦᱟᱸ ᱞᱮᱠᱟ ᱚᱲᱟᱜ ᱨᱮ ᱵᱚᱞᱚ ᱨᱮᱢ ᱛᱟᱦᱮᱸᱱᱟ ᱥᱤᱛᱩᱝ ᱞᱮᱠᱟᱱᱮᱭ ᱜᱚᱨᱚᱢᱟ ᱥᱮ ᱚᱲᱟᱜ ᱨᱮᱦᱚᱸ ᱟᱨ ᱦᱚᱭ ᱡᱟᱦᱟᱸ ᱛᱤᱱᱟᱹᱜ ᱯᱟᱝᱠᱷᱟ ᱢᱟᱲᱟᱝ ᱨᱮᱦᱚᱸ ᱚᱱᱟ ᱞᱚᱞᱚ ᱦᱚᱭ ᱜᱮ ᱛᱚᱵᱮᱟ ᱵᱟᱝ
ᱦᱮᱸ ᱦᱮᱸ ᱦᱮᱸ
ᱛᱟᱦᱚᱞᱮ ᱜᱚᱝᱠᱮ ᱪᱟᱥ ᱟᱵᱟᱫ ᱠᱚᱫᱚ ᱚᱠᱟᱮᱠᱟ ᱚᱱᱛᱮ ᱫᱚ?
ᱪᱟᱥ ᱟᱵᱟᱫ ᱠᱚᱫᱚ ᱱᱚᱜᱼᱚᱭ ᱫᱟᱜ ᱢᱟ ᱫᱟᱜ ᱤᱫᱤᱭᱟᱜ ᱠᱟᱱ ᱜᱮ ᱯᱮᱨᱟᱭ ᱜᱮ ᱵᱟᱝ ᱫᱚ ᱵᱟᱝ ᱢᱤᱫᱵᱟᱨ ᱦᱩᱭᱩᱜ ᱠᱟᱱᱟ ᱛᱚᱞᱟ ᱠᱚ ᱫᱚ ᱮᱨ ᱵᱟᱲᱟ ᱦᱩᱭ ᱟᱠᱟᱱ ᱜᱮᱭᱟ ᱵᱟᱹᱭᱦᱟᱹᱲ ᱠᱚᱨᱮᱱᱟᱜ ᱡᱟᱭᱜᱟ ᱠᱚ ᱡᱟᱦᱟᱸᱟ ᱢᱮᱱᱟᱜᱼᱟ᱾ ᱚᱱᱟ ᱠᱚᱫᱚ ᱛᱚᱞᱟ ᱠᱚᱫᱚ ᱮᱨ ᱵᱟᱲᱟ ᱦᱩᱭ ᱟᱠᱟᱱ ᱜᱮᱭᱟ ᱟᱨ ᱡᱟᱦᱟ ᱜᱷᱩᱴᱩᱜᱷᱩᱴᱩ ᱡᱟᱭᱜᱟ ᱠᱚ ᱢᱮᱱᱟᱜᱼᱟ ᱚᱱᱟ ᱠᱚᱫᱚ ᱟᱹᱨᱤ ᱥᱟᱯᱲᱟᱣ ᱦᱩᱭᱩᱜᱼᱟ ᱮᱱᱠᱷᱟᱱ ᱚᱱᱟ ᱠᱚᱫᱚ ᱡᱚᱠᱷᱚᱱ ᱫᱟᱜ ᱠᱚ ᱜᱤ ᱠᱟᱹᱴᱤᱡ ᱧᱮᱞᱚᱜᱼᱟ ᱵᱷᱟᱜᱤ ᱞᱮᱠᱟ ᱫᱟᱜ ᱛᱮ ᱛᱚᱠᱷᱚᱱ ᱚᱱᱟ ᱠᱚᱫᱚ ᱮᱨ ᱵᱟᱲᱟ ᱦᱩᱭᱩᱜᱼᱟ ᱚᱱᱮ ᱱᱚᱝᱠᱟ ᱜᱚᱝᱠᱮ ᱟᱯᱮ ᱥᱮᱫ ᱢᱟ ᱪᱮᱫ ᱞᱮᱠᱟ ᱟᱫᱚ?
ᱟᱫᱚ ᱟᱞᱮ ᱱᱚᱱᱛᱮ ᱫᱚ ᱦᱟᱱᱮ ᱡᱟᱦᱟᱸ ᱨᱢᱤᱱᱤ ᱯᱚᱨᱚᱵᱽ ᱠᱚ ᱯᱟᱨᱚᱢ ᱮᱱᱟᱜ ᱛᱚ ᱛᱚᱠᱷᱚᱱᱮ ᱟᱞᱮ ᱫᱚ ᱚᱱᱟ ᱚᱱᱟ ᱠᱚᱫᱚ ᱫᱚ ᱧᱩ ᱠᱟᱜ ᱜᱮ ᱪᱟᱣ ᱠᱟᱫᱟᱞᱮ ᱳᱭ ᱢᱚᱬᱮ ᱛᱩᱨᱩᱭ ᱫᱤᱱ ᱯᱚᱨᱮ ᱠᱷᱟᱱᱜᱮ ᱨᱚᱦᱚᱭ ᱫᱚ ᱜᱟᱱᱚᱜᱼᱟ᱾ ᱯᱮᱱ ᱥᱮᱨᱢᱟ ᱫᱟᱜ ᱞᱮ ᱛᱟᱹᱜᱤ ᱠᱟᱜᱼᱟ ᱟᱨ ᱡᱩᱫᱤ ᱚᱱᱟ ᱢᱚᱫᱽᱫᱷᱮ ᱨᱮ ᱵᱟᱝ ᱞᱟᱜᱟᱜᱼᱟ ᱧᱮᱞ ᱫᱟᱞᱮ ᱫᱟᱜ ᱡᱟᱹᱲᱤ ᱛᱟᱦᱚᱞᱮ ᱥᱮᱞᱩ ᱠᱚ ᱢᱤᱱᱤ ᱠᱚ ᱢᱮᱱᱟᱜ ᱠᱟᱫᱟ ᱛᱚ᱾ ᱠᱷᱮᱛ ᱠᱚᱨᱮ ᱚᱱᱟ ᱛᱮᱜᱮ ᱟᱞᱮ ᱫᱚᱞᱮ ᱨᱚᱦᱚᱭ ᱵᱟᱲᱟᱭᱟ ᱟᱨᱠᱤ᱾
ᱢᱟᱱᱮ ᱥᱮᱞᱩ ᱠᱚ ᱢᱤᱱᱤ ᱠᱚᱫᱚ ᱟᱯᱮ ᱱᱚᱣᱟ ᱠᱚᱨᱮ ᱫᱚ ᱢᱮᱱᱟᱜ ᱢᱮᱱᱟᱜᱼᱟ ᱤ ᱥᱮᱨᱢᱟ ᱫᱟᱜ ᱵᱟᱭ ᱡᱟᱹᱲᱤ ᱵᱟᱲᱟᱭᱟ ᱛᱟᱦᱚᱞᱮ ᱚᱱᱟ ᱦᱚᱛᱮ ᱯᱮ ᱨᱚᱦᱚᱭ ᱵᱟᱲᱟᱭᱟ ᱠᱚᱫᱚ ᱵᱟᱝ?
ᱦᱮᱸ ᱦᱮᱸ ᱟᱞᱮ ᱫᱚ ᱱᱚᱭ ᱡᱮᱢᱚᱱ ᱟᱹᱰᱤ ᱦᱚᱲ ᱟᱸᱡᱚᱢ ᱦᱩᱭ ᱚᱢᱵᱚᱵᱚᱛᱤ ᱯᱚᱨᱮ ᱜᱮ ᱪᱟᱨᱟ ᱠᱚᱫᱚ ᱠᱚ ᱜᱤᱰᱤ ᱜᱮᱭᱟ ᱦᱮᱸ ᱟᱞᱮ ᱱᱚᱛᱮ ᱫᱚ ᱦᱟᱸᱜ ᱚᱱᱟ ᱤᱭᱟᱹ ᱠᱟᱱᱟ ᱛᱚ ᱮᱢᱚᱱ ᱡᱟᱭᱜᱟᱨᱮ ᱟᱞᱮᱭᱟᱜ ᱤᱭᱟᱹ ᱢᱮᱱᱟᱜ ᱟᱠᱟᱫᱟ ᱵᱟᱹᱫᱽ ᱢᱮᱱᱟᱜ ᱠᱟᱫᱟ ᱪᱟᱥ ᱣᱟᱜ ᱛᱟᱞᱟᱮ ᱢᱮᱱᱟᱜᱟᱛᱚ ᱪᱟᱥᱟ ᱫᱚ ᱦᱟᱸᱜ ᱠᱟᱹᱴᱤᱡ ᱛᱟᱲ ᱛᱟᱲᱟ ᱛᱟᱲᱤ ᱧᱚᱜ ᱜᱮᱠᱚ ᱨᱚᱦᱚᱭ ᱜᱩᱲᱟᱹ ᱛᱚ ᱦᱮᱸ ᱟᱫᱚ ᱚᱱᱟ ᱞᱮᱠᱟ ᱫᱚ ᱦᱟᱸᱜ ᱟᱞᱮ ᱫᱚ ᱡᱩᱫᱤ ᱩᱱᱠᱩ ᱠᱚ ᱨᱚᱦᱚᱭ ᱮᱥᱮᱫ ᱢᱮᱭᱟ ᱟᱫᱚ ᱦᱟᱸ ᱟᱢ ᱚᱠᱟ ᱞᱮᱠᱟᱛᱮ ᱜᱟᱹᱰᱤᱢ ᱵᱟᱭᱟ ᱵᱟᱝ ᱟᱫᱚ ᱩᱱᱠᱩ ᱥᱟᱶᱛᱮᱜᱮ ᱟᱞᱮ ᱫᱚ ᱦᱚᱨᱚᱭ ᱦᱩᱭ ᱞᱟᱜᱟᱣ ᱞᱮᱭᱟ ᱚᱱᱟ ᱠᱚᱨᱮ ᱫᱚ ᱟᱫᱚ ᱚᱱᱟ ᱤᱭᱟᱹᱛᱮ ᱟᱫᱚ ᱜᱚᱴᱟ ᱡᱟᱭᱜᱟ ᱨᱮᱱᱟᱜ ᱜᱮ ᱢᱤᱫ ᱥᱟᱶ ᱛᱮᱜᱞᱮ ᱛᱚᱞᱟ ᱠᱟᱫᱟ ᱱᱚᱜ ᱚᱭ ᱜᱟᱯᱟ ᱢᱮᱭᱟᱝ ᱥᱮᱫ ᱜᱮᱞᱮ ᱨᱚᱦᱚᱭᱟ ᱟᱞᱮ ᱫᱚ
ᱟᱪᱪᱷᱟ
ᱦᱩᱸ ᱟᱞᱮ ᱜᱚᱢᱠᱮ ᱛᱮᱦᱮᱧ ᱫᱚ ᱚᱲᱟᱜ ᱨᱮᱜᱮ?
ᱦᱩᱸ ᱛᱮᱦᱮᱧ ᱫᱚ ᱚᱲᱟᱜ ᱨᱮᱜᱮ ᱜᱚᱝᱠᱮ ᱛᱟᱦᱞᱮ ᱜᱚᱢᱠᱮ ᱠᱟᱹᱢᱤ ᱠᱟᱡᱽ ᱠᱚᱫᱚ ᱪᱮᱫ ᱞᱮᱠᱟ ᱡᱟᱦᱟᱱᱟᱜ ᱮᱢ ᱠᱟᱹᱢᱤ ᱠᱟᱡ ᱜᱮᱭᱟ ᱥᱮ ᱚᱲᱟᱜ ᱠᱚᱨᱮ ᱜᱮ᱾ ᱢᱟᱱᱮ ᱚᱲᱟᱜ ᱠᱚ ᱵᱟᱲᱟᱭ ᱜᱮᱭᱟ
ᱠᱟᱹᱢᱤ ᱛᱟᱭ ᱫᱚ ᱵᱟᱝ ᱡᱟᱦᱟᱸ ᱟᱵᱚ ᱚᱲᱟᱜ ᱨᱮᱱᱟᱜ ᱠᱟᱹᱢᱤ ᱠᱟᱹᱥᱱᱤ ᱫᱤᱱᱟᱹᱢ ᱫᱤᱱ ᱨᱮᱱᱟᱜ ᱛᱚ ᱢᱮᱱᱟᱜ ᱠᱟᱜ ᱜᱮ ᱚᱱᱟ ᱥᱟᱶᱛᱮ ᱱᱤᱛᱚᱜ ᱫᱚ ᱯᱟᱹᱴᱷᱩᱣᱟᱹ ᱡᱤᱭᱚᱱ ᱠᱟᱱᱟ ᱛᱚ ᱟᱫᱚ ᱚᱱᱟ ᱥᱟᱶᱛᱮ ᱯᱟᱹᱴᱷᱩᱣᱟᱹ ᱡᱤᱭᱚᱱ ᱨᱮᱫᱚ ᱚᱞᱚᱜ ᱯᱟᱲᱦᱟᱣ ᱥᱟᱶ ᱠᱟᱹᱴᱤᱡ ᱡᱚᱯᱲᱟᱣ ᱢᱮᱱᱟᱜ ᱫᱤᱧᱟ ᱚᱱᱟᱜᱮ ᱟᱫᱚ ᱜᱚᱝᱠᱮ ᱟᱢ ᱫᱚ
ᱜᱚᱝᱠᱮ ᱤᱧ ᱫᱚ ᱱᱤᱛᱚᱜ ᱫᱚ ᱚᱞᱚᱜ ᱯᱟᱲᱦᱟᱜ ᱥᱟᱜ ᱫᱚ ᱱᱤᱛᱚᱜ ᱫᱚ ᱢᱟᱱᱮ ᱤᱭᱟᱹ ᱫᱚ ᱵᱟᱹᱱᱩᱜ ᱟᱠᱟᱫᱤᱧᱟ ᱞᱟᱦᱟᱧ ᱚᱞᱚᱜ ᱛᱟᱦᱮᱸᱱ ᱡᱟᱦᱟᱸᱜᱮ ᱚᱞᱚᱜ ᱯᱟᱲᱦᱟᱣ ᱠᱟᱛᱮᱫ ᱱᱤᱛᱚᱜ ᱫᱚ ᱚᱱᱟ ᱠᱚᱫᱚ ᱵᱷᱟᱹᱜᱤ ᱦᱩᱭ ᱠᱟᱱᱟ ᱚᱞᱚᱜ ᱯᱟᱲᱦᱟᱣ ᱠᱚᱫᱚ
ᱟᱪᱷᱟ ᱟᱪᱷᱟ
ᱵᱟᱨᱟ ᱫᱚ ᱠᱟᱹᱢᱤ ᱵᱟᱲᱟ ᱦᱩᱭᱩᱜᱼᱟ ᱴᱩᱠᱼ ᱴᱟᱠ ᱪᱮᱫ ᱠᱟᱹᱢᱤᱜ ᱜᱮ ᱧᱟᱢᱚᱜᱼᱟ ᱴᱮᱢᱯᱳᱱᱟᱨᱤ ᱠᱟᱹᱢᱤ ᱞᱮᱠᱟ ᱟᱨᱠᱤ ᱚᱠᱟ ᱥᱤᱡᱤᱱ ᱪᱮᱫ ᱠᱟᱹᱢᱤ ᱧᱟᱢᱚᱜᱼᱟ ᱚᱱᱟ ᱠᱚᱜᱮ ᱠᱟᱹᱢᱤ ᱵᱟᱲᱟ ᱦᱩᱭᱩᱜ ᱠᱟᱱᱟ ᱱᱚᱝᱠᱟᱱ ᱵᱮᱯᱟᱨ ᱟᱪᱷᱟ ᱜᱚᱝᱠᱮ ᱟᱫᱚ ᱯᱟᱲᱦᱟᱣ ᱫᱚ ᱯᱟᱲᱦᱟᱜ ᱠᱟᱱ ᱜᱮᱭᱟᱵᱤᱱ ᱟᱫᱚ ᱢᱟᱱᱮ ᱪᱮᱫ ᱢᱤᱰᱤᱭᱟᱢ ᱛᱮᱵᱤᱱ ᱯᱟᱲᱦᱟᱜ ᱠᱟᱱ ᱜᱮᱭᱟ ᱟᱵᱚᱣᱟᱜ ᱥᱟᱱᱛᱟᱞᱤ ᱢᱤᱰᱤᱭᱟ. ᱢ ᱥᱮ ᱵᱟᱝᱞᱟ ᱢᱤᱰᱤᱭᱟᱢ ᱛᱮᱵᱮᱸ ᱯᱟᱲᱦᱟᱜᱼᱟ
ᱦᱮᱸ ᱟᱹᱰᱤ ᱟᱹᱰᱤ ᱱᱟᱯᱟᱭ ᱠᱩᱠᱞᱤ ᱱᱚᱜᱼᱚᱭ ᱡᱮ ᱛᱮ ᱟᱢ ᱥᱟᱶ ᱤᱧ ᱨᱚᱲ ᱠᱮᱫᱟ ᱴᱮᱱ ᱚᱱᱟ ᱨᱮᱱᱟᱜ ᱠᱟᱛᱷᱟ ᱴᱟᱜ ᱮᱢ ᱞᱟᱹᱭ ᱠᱮᱫ
ᱵᱟᱠᱷᱟᱱ ᱟᱹᱰᱤ ᱥᱟᱸᱜᱮ ᱨᱚᱯᱚᱲ ᱦᱩᱭ ᱠᱟᱱᱟ ᱱᱚᱣᱟ ᱫᱚᱠᱚ ᱞᱟᱹᱭ ᱠᱮᱜᱼᱟ ᱡᱮ ᱚᱞᱪᱤᱠᱤ ᱛᱮᱢ ᱯᱟᱲᱦᱟᱜ ᱠᱟᱱᱟ ᱥᱮ ᱵᱟᱝ ᱦᱮᱸ ᱚᱞ ᱪᱤᱠᱤ ᱛᱮᱵ ᱯᱟᱲᱦᱟᱜ ᱠᱟᱱᱟᱱᱜ ᱡᱮ ᱢᱤᱫ ᱴᱟᱝ ᱵᱟᱨᱭᱟ ᱤᱭᱟᱹᱛ ᱠᱟᱛᱷᱟ ᱴᱟᱜ ᱮᱢ ᱞᱟᱹᱭ ᱠᱮᱫᱟ ᱥᱟᱱᱛᱟᱞᱤ ᱢᱤᱰᱤᱭᱟ. ᱢ ᱥᱮ ᱵᱟᱝᱞᱟ ᱢᱤᱰᱤᱭᱟ. ᱢ ᱟᱫᱚ ᱤᱧ ᱫᱚ ᱥᱟᱱᱛᱟᱞᱤ ᱢᱤᱰᱤᱭᱟ. ᱢ ᱛᱮᱜᱤᱧ ᱯᱟᱲᱦᱟᱜ ᱠᱟᱱᱟ
ᱟᱪᱷᱟ
ᱚᱱᱟ ᱢᱟᱵᱚᱱ ᱵᱟᱲᱟᱭ ᱜᱮ ᱡᱮ ᱱᱤᱛᱚᱜ ᱚᱠᱟᱞᱮᱠᱟ ᱦᱟᱞᱚᱛ ᱨᱮ ᱢᱮᱱᱟᱜ ᱟᱠᱟᱫᱟ ᱥᱟᱱᱛᱟᱲᱤ ᱢᱤᱰᱤᱭᱟ. ᱢ ᱛᱚ ᱚᱱᱟ ᱨᱮᱱᱟᱜ ᱮᱧ ᱫᱟᱹᱭ ᱵᱟᱨ ᱫᱚ ᱟᱵᱚ ᱥᱟᱱᱟᱢ ᱥᱟᱱᱛᱟᱲ ᱠᱚᱣᱟᱜ ᱜᱮ ᱠᱟᱱᱟ ᱥᱮ ᱵᱟᱝ ᱛᱟᱞᱮ ᱜᱚᱢᱠᱮ ᱚᱞ ᱪᱤᱠᱤ ᱠᱚᱫᱚᱢ ᱵᱟᱲᱟᱭᱟ ᱥᱮ ᱵᱟᱝ
ᱚᱞ ᱪᱤᱠᱤ ᱠᱚᱫᱚ ᱮᱱᱠᱷᱟᱱ ᱵᱟᱹᱧ ᱵᱟᱲᱟᱭᱟ ᱩᱱᱟᱹᱜ ᱴᱟ ᱫᱚ ᱢᱟᱱᱮ ᱚᱞ ᱪᱤᱠᱤ ᱫᱚ ᱩᱱᱟᱹᱜ ᱴᱟ ᱫᱚ ᱯᱟᱲᱦᱟᱣ ᱫᱚ ᱵᱟᱝ ᱦᱩᱭ ᱠᱟᱱᱟ ᱯᱟᱲᱦᱟᱣ ᱦᱩᱭ ᱠᱟᱱ ᱨᱮᱦᱚᱸ ᱚᱱᱟ ᱥᱚᱢᱚᱭ ᱫᱚ ᱚᱞ ᱪᱤᱠᱤ ᱨᱮᱱᱟᱜ ᱢᱟᱱᱮ ᱱᱤᱡᱮ ᱡᱚᱠᱷᱚᱱ ᱯᱟᱲᱦᱟᱣ ᱦᱩᱭ ᱞᱮᱱᱟ ᱚᱱᱟ ᱥᱚᱢᱚᱭ ᱫᱚ ᱚᱞ ᱪᱤᱠᱤ ᱫᱚ ᱩᱱᱟᱹᱜ ᱴᱟ ᱫᱚ ᱤᱭᱟᱹ ᱵᱟᱝ ᱛᱟᱦᱮᱸ ᱠᱟᱱ ᱛᱟᱵᱚᱱᱟ ᱟᱵᱚᱣᱟᱜ ᱢᱟᱱᱮ ᱪᱮᱫ ᱞᱤᱧ ᱞᱟᱹᱭᱟ ᱢᱟᱱᱮ ᱵᱩᱡᱽ ᱫᱟᱲᱭᱟᱜ ᱠᱟᱱ ᱜᱮᱭᱟ ᱢᱮᱱᱮ ᱵᱟᱝ ᱛᱟᱦᱮᱸ ᱠᱟᱱᱟ ᱩᱱᱟᱹᱜ ᱴᱟ ᱯᱟᱥᱱᱟᱣ ᱞᱮᱱ ᱛᱟᱦᱮᱸᱱᱟ ᱮ ᱛᱚᱠᱷᱚᱱ ᱫᱚ ᱵᱟᱝᱞᱟ ᱢᱤᱰᱤᱭᱟ. ᱢ ᱨᱮᱜᱮᱞᱤᱧ ᱯᱟᱲᱦᱟᱣ ᱟᱠᱟᱱᱟ ᱮᱵᱟᱨ ᱮᱠᱷᱟᱱ ᱫᱚ ᱟᱫᱚ ᱵᱟᱝᱞᱟ ᱢᱤᱰᱤᱭᱟ. ᱢ ᱦᱚᱸᱞᱤᱧ ᱟᱲᱟᱜ ᱜᱤᱰᱤ ᱠᱟᱫᱟ ᱵᱚᱭᱚᱥ ᱠᱚ ᱠᱟᱹᱴᱤᱡ ᱦᱚᱭ ᱫᱚ ᱦᱩᱭ ᱟᱠᱟᱱ ᱛᱟ
ᱦᱳᱭ ᱦᱳᱭ
ᱟᱫᱚ ᱪᱤᱱᱛᱟᱹᱞᱤᱧ ᱯᱚᱨᱮ ᱡᱮᱱᱟᱨᱮᱥᱚᱱ ᱜᱤᱫᱽᱨᱟᱹ ᱠᱚ ᱢᱮᱱᱟᱜ ᱟᱠᱟᱫ ᱠᱚᱣᱟ ᱚᱱᱟ ᱠᱚᱛᱮ ᱡᱮᱢᱚᱱ ᱚᱞ ᱯᱟᱲᱦᱟᱣ ᱫᱟᱲᱮᱭᱟᱜᱼᱟ ᱚᱱᱟᱞᱤᱧ ᱪᱮᱥᱴᱟ
ᱮᱠᱫᱚᱢ ᱫᱚ ᱟᱹᱰᱤ ᱟᱹᱰᱤ ᱟᱹᱰᱤ ᱱᱟᱯᱟᱭ ᱩᱭᱦᱟᱹᱨᱵᱚᱱᱟ ᱟᱨ ᱱᱚᱝᱠᱟ ᱤᱧ ᱫᱩᱧ ᱢᱚᱱᱮᱭᱟ ᱡᱮᱟᱸ ᱛᱤᱱᱟᱹᱜ ᱱᱚᱝᱠᱟ ᱜᱟᱨᱡᱮᱱ ᱠᱚ ᱥᱮ ᱱᱚᱝᱠᱟ ᱡᱟᱦᱟᱸ ᱛᱤᱱᱟᱹᱜ ᱟᱞᱮ ᱠᱷᱚᱱᱟᱜ ᱢᱟᱨᱟᱝ ᱠᱚᱡᱟ ᱠᱚ ᱢᱮᱱᱟᱜ ᱠᱟᱜ ᱠᱚᱣᱟ ᱥᱟᱱᱟᱢ ᱠᱚᱜ ᱱᱚᱝᱠᱟᱱᱟᱜ ᱦᱚᱸ ᱟᱢ ᱞᱮᱠᱟᱱᱟᱜ ᱩᱭᱦᱟᱹᱨ ᱵᱷᱟᱱᱟ ᱚᱸᱠᱟ ᱢᱚᱱᱮ ᱠᱚ ᱫᱚᱦᱚᱭ ᱢᱟ ᱡᱮ ᱟᱞᱮᱜᱞᱮ ᱡᱟᱦᱟᱸ ᱠᱚ ᱠᱷᱚᱱ ᱜᱮᱞᱮ ᱥᱮᱬᱟ ᱟᱠᱟᱫ-ᱟ ᱠᱤᱱᱛᱩ ᱟᱞᱮ ᱨᱮᱱ ᱜᱤᱫᱽᱨᱟᱹ ᱠᱚ ᱥᱮ ᱟᱞᱮᱨᱮ ᱨᱮᱱ ᱯᱚᱯᱲᱟ ᱠᱚ ᱡᱮᱱᱚ ᱱᱚᱣᱟ ᱚᱞ ᱪᱤᱠᱤ ᱛᱮ ᱥᱮᱪᱮᱫ ᱠᱟᱛᱮᱜ ᱜᱮ ᱢᱚᱡᱽ ᱡᱟᱦᱟᱸᱟᱦ ᱞᱮ ᱰᱷᱟ. ᱦᱟᱹᱣ ᱫᱟᱲᱮᱭᱟᱠᱚᱣᱟ ᱚᱱᱟ ᱢᱤᱫᱴᱟᱝ ᱵᱷᱟᱜᱤ ᱢᱤᱫᱴᱟᱝ ᱠᱟᱛᱷᱟᱢ ᱞᱟᱹᱭ ᱠᱮᱫᱟ ᱟᱹᱰᱤ ᱵᱷᱟᱹᱜᱤᱧ ᱵᱩᱡᱷᱟᱹᱣ ᱠᱮᱫᱼᱟ ᱮᱠᱫᱚᱢ ᱱᱟᱯᱟᱭ ᱠᱟᱛᱷᱟᱢ ᱞᱟᱹᱭᱮ-ᱟ ᱜᱚᱝᱠᱮ ᱟᱫᱚ ᱜᱚᱝᱠᱮ ᱢᱟᱱᱮ ᱠᱟᱛᱷᱟ ᱠᱟᱱᱟ ᱱᱚᱜᱼᱚᱭ ᱡᱮ ᱟᱢ ᱩᱱ ᱚᱠᱛᱚ ᱨᱮ ᱵᱟᱢ ᱧᱟᱢ ᱞᱮᱜ ᱟᱹᱰᱤ ᱱᱟᱯᱟᱭ ᱠᱟᱛᱷᱟ ᱵᱟᱝ ᱢᱮᱱᱠᱷᱟᱱ ᱱᱚᱝᱠᱮ ᱱᱤᱛᱚᱜ ᱦᱚᱸ ᱢᱟᱱᱮ ᱚᱱᱠᱟ ᱥᱮᱬᱟ ᱨᱮᱱᱟᱜ ᱮᱢ ᱨᱤᱠᱟᱹᱭᱮᱫᱼᱟ ᱥᱮ ᱢᱟᱱᱮ ᱱᱤᱛᱚᱜ ᱚᱠᱛᱚ ᱨᱮ ᱮ ᱱᱤᱡᱮ ᱦᱚᱸ ᱵᱟᱹᱲᱤᱡ ᱥᱮᱬᱟ ᱠᱟᱜ ᱦᱩᱭᱩᱜᱼᱟ ᱚᱱᱠᱟ ᱢᱚᱱᱮ ᱵᱟᱲᱟ ᱦᱩᱭᱩᱜ ᱠᱟᱱᱟ ᱥᱮ ᱵᱟᱝ?
ᱟᱫᱚ ᱜᱚᱢᱠᱮ ᱱᱤᱛᱚᱜ ᱫᱚ ᱥᱮᱬᱟ ᱵᱚᱞᱛᱮ ᱱᱤᱡᱮ ᱫᱚ ᱢᱟᱱᱮ ᱡᱚᱛᱷᱮᱥᱴᱚ ᱵᱚᱭᱚᱥ ᱦᱳ ᱠᱟᱱᱟ ᱟᱫᱚ ᱩᱱᱟᱹᱜᱴᱟ ᱫᱚ ᱵᱟᱝᱞᱟ ᱦᱩᱭᱩᱜ ᱠᱟᱱᱟ ᱡᱮ ᱥᱮᱬᱟ ᱛᱮᱜᱮ ᱦᱩᱭᱩᱜ ᱠᱟᱱᱟ ᱟᱫᱚ ᱠᱚᱢ ᱵᱤᱥᱤ ᱚᱱᱟ ᱠᱚ ᱫᱤᱠ ᱫᱤᱭᱮ ᱡᱟᱦᱟᱱᱟᱜ ᱨᱮ ᱡᱟᱦᱟᱸ ᱡᱟᱭᱜᱟ ᱨᱮᱜᱮ ᱡᱟᱦᱟᱱᱟᱜ ᱦᱩᱭᱩᱜ ᱠᱟᱱᱟ ᱠᱚᱱᱯᱷᱟᱨᱮᱱᱥ ᱠᱤ ᱢᱤᱴᱤᱝ ᱠᱤ ᱡᱟᱦᱟᱸ ᱱᱟᱜ ᱜᱮ ᱦᱩᱭᱩᱜᱼᱟ ᱢᱚᱴᱟᱢᱩᱴᱤ ᱪᱟᱞᱟᱣ ᱫᱚ ᱪᱟᱞᱟᱣ ᱵᱟᱲᱟ ᱦᱩᱭᱩᱜ ᱜᱮᱭᱟ ᱢᱟᱱᱮ ᱟᱵᱚ ᱤᱭᱟᱹ ᱫᱮ ᱟᱨᱠᱤ ᱟᱨᱠᱤ ᱮᱵᱟᱨ ᱚᱱᱟ ᱫᱚ ᱥᱮᱪᱮᱫ ᱫᱚ ᱩᱱᱟᱹᱜ ᱮᱴᱟ ᱫᱚ ᱵᱟᱝ ᱢᱚᱱᱮᱮᱜ ᱠᱟᱱᱟ ᱡᱮ ᱮᱠᱷᱚᱱ ᱥᱮᱬᱟ ᱦᱩᱭᱩᱜᱼᱟ ᱮᱵᱟᱨ ᱫᱚ ᱥᱚᱝᱥᱟᱨᱤ ᱦᱚᱲ ᱢᱟᱱᱮ ᱠᱚᱢ ᱵᱮᱥᱤ ᱠᱟᱹᱢᱤ
ᱩᱱᱟᱹᱜᱴᱟ ᱫᱷᱮᱭᱟᱱ ᱮᱢ ᱵᱟᱭ ᱜᱟᱱᱚᱜ ᱠᱟᱱᱟ ᱟᱨᱠᱤ
ᱦᱮᱸ ᱟᱹᱰᱤ ᱱᱟᱯᱟᱭ ᱠᱟᱛᱷᱟ ᱡᱚᱛᱷᱟᱛ ᱠᱟᱛᱷᱟ ᱦᱮᱸ ᱟᱵᱚ ᱱᱚᱜᱼᱚᱭ ᱡᱮ ᱮᱢ ᱞᱟᱹᱭ ᱠᱟ ᱡᱮ ᱡᱟᱦᱟᱸ ᱟᱵᱚᱣᱟᱜ ᱠᱚᱱᱯᱷᱟᱨᱮᱱᱥ ᱠᱚ ᱦᱩᱭᱩᱜᱼᱟ ᱵᱟ ᱚᱱᱠᱟ ᱟᱸᱫᱳᱲ ᱠᱚ ᱦᱩᱭᱩᱜᱼᱟ ᱚᱱᱟ ᱠᱚᱨᱮ ᱫᱚ ᱪᱟᱞᱟᱣ ᱱᱤᱦᱟᱹᱛ ᱜᱮ ᱞᱟᱹᱠᱛᱤ ᱢᱮᱱᱟᱜᱼᱟ ᱡᱩᱫᱤ ᱟᱵᱚᱣᱟᱜ ᱞᱟᱹᱜᱤᱫ ᱟᱵᱚᱣᱟᱜ ᱟᱹᱭᱫᱟᱹᱨ ᱞᱟᱹᱜᱤᱫ ᱡᱩᱫᱤ ᱟᱵᱚ ᱥᱟᱱᱛᱟᱲ ᱠᱚ ᱚᱸᱰᱮ ᱵᱟᱵᱚᱱ ᱡᱟᱣ ᱥᱮ ᱛᱚ ᱟᱵᱚᱣᱟᱜ ᱦᱚᱠ ᱟᱹᱭᱫᱟᱹᱨ ᱫᱚ ᱚᱠᱚᱭᱮ ᱮᱢᱟᱢᱟ ᱚᱠᱚᱭ ᱵᱟᱭ ᱮᱢᱟᱢᱟ ᱟᱨ ᱟᱵᱚ ᱵᱚᱱ ᱧᱮᱞ ᱟᱠᱟᱫᱟ ᱫᱤᱨᱜᱷ ᱫᱤᱱ ᱱᱩᱱᱟᱹᱜ ᱵᱚᱪᱷᱚᱨ ᱢᱮᱱᱟᱜ ᱵᱚᱱᱟ ᱫᱤᱥᱚᱢ ᱨᱮ ᱡᱟᱦᱟᱸ ᱡᱤᱱᱤᱥ ᱟᱵᱚᱣᱟᱜ ᱡᱟᱦᱟᱸ ᱱᱤᱡᱮᱨᱟᱜ ᱦᱚᱠ ᱟᱹᱤᱫᱟᱹᱨ ᱟᱵᱚ ᱫᱚ ᱮᱢᱱᱤ ᱫᱚ ᱵᱟᱝ ᱠᱚ ᱮᱢ ᱠᱟᱜ ᱵᱚᱱᱟ ᱟᱵᱚᱣᱟᱜ ᱦᱚᱯᱤᱫᱟᱹᱨ ᱟᱵᱚ ᱨᱮᱡᱽ ᱠᱟᱛᱮ ᱜᱮ ᱦᱟᱛᱟᱣ ᱦᱩᱭ ᱞᱮᱟᱜᱟᱣ ᱟᱠᱟᱫ ᱵᱚᱱᱟ ᱟᱨ ᱱᱚᱣᱟ ᱟᱵᱚᱣᱟᱜ ᱦᱚᱠ ᱟᱹᱭᱫᱟᱨ ᱵᱟᱵᱚᱱ ᱧᱟᱢᱟ ᱩᱱᱠᱩ ᱜᱮ ᱟᱵᱚ ᱨᱮᱡ ᱟᱠᱟᱫ ᱜᱤᱫᱽᱨᱟᱹ ᱵᱚᱱ ᱛᱟᱦᱮᱱᱟ ᱡᱮᱦᱮᱛᱩ ᱟᱵᱚᱣᱟᱜ ᱜᱮ ᱠᱟᱱᱟ ᱠᱟᱱᱟ ᱨᱮᱡ ᱨᱮᱱᱟᱜ ᱫᱚ ᱪᱮᱫ ᱦᱚᱸ ᱵᱟᱝ ᱠᱟᱱᱟ᱾
ᱮᱠᱫᱚᱢᱫᱚᱢ ᱮᱠᱫᱚᱢ
ᱟᱪᱪᱷᱟ ᱜᱚᱝᱠᱮ ᱟᱨ ᱡᱟᱦᱟᱸ ᱚᱱᱮᱢ ᱞᱟᱹᱭ ᱠᱮᱫᱮᱜᱼᱟ ᱡᱮ ᱯᱟᱲᱦᱟᱣ ᱨᱮᱱᱟᱜ ᱵᱮᱯᱟᱨ ᱟᱧ ᱫᱚ ᱱᱚᱜᱱᱟᱭ ᱞᱟᱹᱭᱟᱟᱱᱮ ᱡᱟᱦᱟᱸ ᱛᱤᱱᱟᱹᱜ ᱯᱟᱲᱦᱟᱜ ᱨᱮᱱᱟᱜ ᱛᱚ ᱟᱨ ᱩᱢᱮᱨ ᱫᱚ ᱵᱟᱹᱱᱩᱜ ᱠᱟᱫᱟ ᱮᱱᱛᱮᱦᱚᱸ ᱡᱩᱚᱫᱤ ᱮᱢ ᱞᱟᱹᱭ ᱠᱟ ᱡᱮ ᱥᱚᱝᱥᱟᱨᱤ ᱡᱤᱭᱚᱱ ᱱᱤᱛᱚᱜ ᱢᱮᱱᱟᱜ ᱟᱠᱟᱫ ᱱᱚᱣᱟ ᱠᱟᱛᱷᱟ ᱠᱟᱱ ᱜᱮᱭᱟ ᱢᱤᱫᱴᱟᱝ ᱪᱟᱯ ᱫᱚ ᱛᱟᱦᱮᱸ ᱠᱟᱱ ᱜᱮᱭᱟ ᱟᱨ ᱚᱱᱟ ᱢᱤᱫᱴᱟᱝ ᱚᱠᱛᱚ ᱦᱚᱸ ᱤᱭᱟᱹ ᱫᱚᱨᱠᱟᱨ ᱛᱚ ᱟᱫᱚ ᱟᱯᱮ ᱚᱱᱟ ᱟᱛᱳ ᱠᱚᱨᱮ ᱚᱱᱠᱟ ᱚᱞᱪᱤᱠᱤ ᱛᱮᱠᱚ ᱯᱟᱲᱦᱟᱜ ᱠᱟᱱᱟ ᱚᱱᱠᱟ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱢᱮᱱᱟᱜ ᱠᱚᱣᱟ ᱥᱮ ᱵᱟᱹᱱᱩᱜ ᱠᱚᱣᱟ
ᱦᱮᱸ ᱢᱮᱱᱟᱜ ᱟᱠᱟᱫ ᱠᱚᱣᱟ ᱢᱟᱱᱮ ᱟᱹᱰᱤ ᱜᱟᱱ ᱜᱮ ᱢᱮᱱᱟᱜ ᱟᱠᱟᱫ ᱠᱚᱣᱟ ᱚᱱᱠᱟ ᱚᱞᱪᱤᱠᱤ ᱪᱤᱠᱤ ᱛᱮ ᱚᱞᱚᱜ ᱠᱟᱱᱟ ᱠᱚ ᱚᱱᱠᱟᱱ ᱦᱩᱰᱤᱧ ᱦᱩᱰᱤᱧ ᱵᱟᱹᱵᱩ ᱠᱚ ᱢᱟᱹᱭ ᱛᱟᱠᱚ ᱫᱚ ᱢᱮᱱᱟᱜ ᱟᱠᱟᱫ ᱠᱚ ᱜᱮᱭᱟ
ᱦᱮᱸ ᱟᱨ ᱟᱞᱮ ᱱᱚᱣᱟ ᱠᱟᱪᱷᱟ ᱠᱟᱪᱷᱤ ᱨᱮ ᱢᱤᱫᱴᱟᱝ ᱥᱟᱱᱛᱟᱞᱤ ᱢᱤᱰᱤᱭᱟᱢ ᱦᱚᱸ ᱢᱮᱱᱟᱜ ᱫᱚ ᱢᱮᱱᱟᱜ ᱟᱠᱟᱫ ᱜᱮᱭᱟ ᱚᱸᱰᱮ ᱦᱳᱥᱴᱮᱞ ᱥᱦ ᱢᱮᱱᱟᱜ ᱟᱠᱟᱫ ᱜᱮᱭᱟ᱾ ᱤᱥᱠᱩᱞ ᱦᱚᱸ ᱢᱮᱱᱟᱜᱼᱟ᱾ ᱦᱳᱥᱴᱮᱞ ᱥᱚ ᱢᱮᱱᱟᱜ ᱟᱠᱟᱫ ᱜᱮᱭᱟ ᱚᱸᱰᱮ ᱢᱳᱚᱴᱟᱢᱩᱴᱤ ᱜᱤᱫᱽᱨᱟᱹ ᱠᱚ ᱦᱟᱱᱛᱮ ᱱᱟᱛᱮ ᱠᱷᱚᱱ ᱦᱚᱸ ᱟᱭᱨᱮ ᱵᱟᱭᱨᱮ ᱨᱮᱱ ᱜᱤᱫᱽ ᱜᱤᱫᱽᱨᱟᱹ ᱟᱹᱰᱤ ᱜᱤᱫᱽᱨᱟᱹ ᱜᱮ ᱚᱸᱰᱮ ᱠᱚ ᱮᱰᱢᱤᱥᱚᱱ ᱟᱠᱟᱫ ᱠᱚᱣᱟ᱾ ᱢᱟᱱᱮ ᱟᱹᱰᱤ ᱯᱟᱹᱴᱷᱩᱣᱟᱹ ᱠᱚ ᱚᱞ ᱯᱟᱲᱦᱟᱜ ᱠᱟᱱ ᱜᱮᱭᱟ ᱵᱟᱝ ᱫᱚ ᱵᱟᱝ ᱦᱳᱥᱴᱮᱞ ᱨᱮ ᱛᱟᱦᱮᱸ ᱠᱟᱛᱮ ᱟᱨ ᱟᱞᱮ ᱱᱚᱣᱟ ᱠᱚᱨᱮᱱ ᱦᱚᱸ ᱢᱮᱱᱟᱜ ᱛᱟ ᱭᱟᱜ ᱚᱞ ᱯᱟᱲᱦᱟᱜ ᱠᱟᱱ ᱜᱮᱭᱟ ᱠᱚ ᱚᱞ ᱪᱤᱠᱤ ᱛᱮ
ᱛᱟᱦᱞᱮ ᱚᱱᱟ ᱡᱮᱦᱮᱛᱩ ᱢᱮᱱᱟᱜᱣᱟ ᱡᱟᱹᱱᱤᱥ ᱪᱚᱝ ᱚᱱᱟ ᱥᱮᱬᱟ ᱫᱚ ᱡᱟᱦᱟᱸ ᱥᱮᱫ ᱵᱟᱝ ᱥᱮᱬᱟ ᱫᱚ ᱦᱩᱭᱩᱜ ᱜᱮᱭᱟ ᱛᱟᱭᱛᱚ ᱡᱮᱦᱮ ᱢᱮᱱᱟᱜ ᱠᱟᱜ ᱠᱚᱣᱟ ᱥᱩᱨ ᱥᱩᱯᱩᱨ ᱨᱮ ᱛᱟᱦᱞᱮ ᱥᱮᱬᱟᱜ ᱜᱮᱭᱟ ᱟᱫᱚ ᱤᱧ ᱱᱚᱜᱼ ᱱᱟᱜᱤᱧ ᱞᱟᱹᱭᱮᱫᱼᱟ ᱡᱮ ᱪᱮᱫᱟᱜ ᱥᱮᱬᱟ ᱟᱵᱚᱣᱟᱜ ᱞᱟᱹᱠᱛᱤ ᱠᱟᱱᱟ ᱡᱮᱢᱚᱱ ᱟᱵᱚ ᱱᱤᱛᱚᱜ ᱧᱮᱞᱵᱚᱱ ᱛᱤᱱᱟᱹᱜ ᱯᱚᱨᱤᱢᱟᱱ ᱛᱮ ᱟᱵᱚᱣᱟᱜ ᱚᱞ ᱪᱤᱠᱤ ᱥᱮ ᱟᱵᱚᱣᱟᱜ ᱥᱟᱱᱛᱟᱞᱤ ᱯᱟᱹᱨᱥᱤ ᱡᱟᱦᱟᱸ ᱞᱮᱠᱟ ᱟᱵᱚ ᱵᱚᱱ ᱨᱚᱲᱮᱫᱼᱟ ᱚᱱᱠᱟ ᱞᱮᱠᱟ ᱠᱤᱱᱛᱩ ᱟᱵᱚ ᱯᱨᱚᱛᱛᱮᱠᱴᱤ ᱢᱟᱹᱱᱢᱤ ᱜᱮ ᱠᱤᱱᱛᱩ ᱟᱵᱚ ᱚᱞᱪᱤᱠᱤ ᱥᱮᱬᱟ ᱫᱚ ᱮᱠᱫᱚᱢ ᱤᱧᱤᱧ ᱢᱚᱱᱮᱭᱟ ᱟᱨ ᱢᱟᱱᱮ ᱥᱮᱬᱟ ᱫᱚ ᱟᱹᱰᱤᱜᱮ ᱞᱟᱹᱠᱛᱤ ᱢᱮᱱᱟᱜ ᱠᱟᱫᱟ ᱪᱮᱫᱟᱜ ᱤᱧ ᱞᱟᱹᱭᱟ ᱡᱩᱫᱤ ᱟᱵᱚ ᱢᱤᱫᱴᱟᱝ ᱮᱴᱟᱜ ᱜᱟᱛᱟᱠ ᱨᱮᱱ ᱢᱟᱹᱱᱢᱤ ᱡᱩᱫᱤ ᱠᱩᱞᱤ ᱵᱚᱱᱟᱭ ᱛᱟᱦᱚᱞᱮ ᱮ ᱚᱱᱟ ᱚᱞ ᱢᱮᱱᱟᱜᱼᱟ ᱢᱟᱠᱚ ᱞᱟᱹᱭᱟ ᱚᱞ ᱪᱤᱠᱤ ᱛᱮ ᱚᱞ ᱢᱮ ᱛᱟᱦᱚᱞᱮ ᱟᱢ ᱟᱯᱮᱭᱟᱜ ᱯᱟᱹᱨᱥᱤ ᱚᱞ ᱟᱠᱟᱱᱟ ᱚᱱᱟᱜᱮ ᱠᱟᱹᱴᱤᱡ ᱯᱟᱲᱦᱟᱣ ᱠᱟᱛᱮ ᱟᱸᱡᱚᱢᱟᱹᱧ ᱢᱮ ᱤᱧ ᱞᱟᱹᱭ ᱠᱮᱫᱼᱟ ᱡᱩᱫᱤ ᱠᱩᱞᱤ ᱠᱮᱫ ᱢᱮᱭᱟᱭ ᱦᱚᱭ ᱚᱸᱰᱮ ᱫᱚ ᱟᱹᱰᱤ ᱟᱵᱚᱣᱟᱜ ᱡᱩᱫᱤ ᱵᱟᱵᱚᱱ ᱞᱟᱹᱭ ᱫᱟᱲᱮᱭᱟᱜᱼᱟ ᱮ ᱫᱚ ᱟᱹᱰᱤ ᱞᱟᱡᱟ ᱜᱮ ᱵᱩᱡᱷᱟᱹᱜ ᱟ ᱥᱮ ᱡᱮᱦᱮᱛᱩ ᱟᱠᱚ ᱫᱚᱵᱚᱱ ᱵᱟᱲᱟᱭᱟ ᱡᱮ ᱟᱠᱚ ᱴᱷ ᱵᱟᱝᱞᱟᱛᱮ ᱡᱷᱮᱴ ᱠᱚᱨᱮ ᱞᱟᱹᱭᱭᱟᱢᱟᱭ ᱤ ᱛ ᱩᱱᱠᱩᱣᱟᱜ ᱵᱚᱱ ᱥᱮᱬᱟ ᱠᱟᱫᱟ ᱴᱷᱤᱠ ᱜᱮᱭᱟ ᱢᱮᱱᱠᱷᱟᱱ ᱱᱤᱡᱮᱨᱟᱜ ᱯᱟᱹᱨᱥᱤ ᱡᱩᱚᱫᱤ ᱵᱟᱵᱚᱱ ᱥᱮᱬᱟᱭᱟ ᱚᱱᱟ ᱫᱚ ᱢᱟᱱᱮ ᱟᱹᱰᱤ ᱞᱟᱡᱟᱣ ᱨᱮᱱᱟᱜ ᱧ ᱢᱚᱱᱮᱭᱟᱟ ᱪᱮᱫ ᱵᱟᱝ ᱠᱟᱱᱟ ᱵᱟᱢ ᱥᱮᱬᱟ ᱠᱮᱫᱫᱟ ᱞᱟᱦᱟᱛᱮ ᱴᱷᱤᱠ ᱜᱮᱭᱟ ᱢᱮᱱᱠᱷᱟᱱ ᱚᱱᱟ ᱟᱜᱨᱚᱦᱚ ᱴᱟᱜ ᱡᱟᱛᱮ ᱛᱟᱦᱮᱱ ᱢᱟ᱾ ᱡᱮ ᱵᱟᱝ ᱤᱧ ᱥᱮᱬᱟ ᱦᱩᱭᱩᱜ ᱛᱤᱧᱟᱹ ᱟᱫᱚ ᱚᱱᱟ ᱥᱮᱬᱟ ᱠᱟᱛᱮ ᱜᱤᱧ ᱟᱲᱟᱜᱟ ᱥᱮ ᱵᱟᱝ ᱜᱚᱢᱠᱮ
ᱮᱠᱫᱚᱢ ᱮᱠᱫᱚᱢ ᱱᱚᱣᱟ ᱫᱚ ᱟᱹᱰᱤ ᱢᱟᱱᱮ ᱡᱚᱛᱚ ᱠᱟᱛᱷᱟ ᱜᱮᱵᱤᱱ ᱞᱟᱹᱭ ᱠᱟᱫᱟ ᱜᱚᱢᱠᱮ ᱟᱹᱞᱤᱧ ᱦᱚᱸ ᱟᱸᱚᱢ ᱵᱟᱲᱟ ᱠᱟᱛᱮᱫ ᱵᱷᱟᱜᱮ ᱜᱮᱞᱤᱧ ᱵᱩᱡᱷᱟᱹᱣ ᱠᱮᱫᱟ ᱟᱫᱚ ᱟᱹᱰᱤ ᱱᱟᱯᱟᱭ ᱜᱮ ᱩᱦᱟᱹᱨ ᱵᱷᱟᱵᱽᱱᱟ ᱠᱟᱛᱮᱫ ᱜᱮᱵᱤᱱ ᱞᱟᱹᱭ ᱟᱠᱟᱫᱟ ᱠᱟᱛᱷᱟ ᱫᱚ
ᱚᱸ ᱱᱚ ᱚᱱᱟ ᱫᱚ ᱦᱩᱭᱩᱜ ᱜᱮᱭᱟ ᱛᱚ ᱟᱫᱚ ᱟᱞᱮ ᱥᱟᱶᱛᱮ ᱡᱟᱦᱟᱸᱭ ᱠᱤᱪᱷᱩ ᱠᱚᱲᱟ ᱠᱚᱠᱚ ᱯᱟᱲᱦᱟᱜ ᱜᱮᱭᱟ ᱫᱤᱠᱩ ᱠᱚᱲᱟ ᱦᱚᱸᱠᱚ ᱯᱟᱲᱦᱟᱜ ᱜᱮᱭᱟ ᱭᱟ ᱫᱤᱠᱩ ᱠᱩᱲᱤ ᱠᱚ ᱩᱱᱠᱩ ᱫᱚ ᱦᱟᱸᱜ ᱚᱱᱟ ᱟᱵᱚᱣᱟᱜ ᱚᱞ ᱪᱤᱠᱤ ᱠᱚ ᱠᱤᱱᱛᱩ ᱠᱚ ᱯᱟᱲᱦᱟᱜ ᱠᱟᱱᱟ᱾ ᱟᱵᱚ ᱦᱮᱸ ᱦᱮᱸ ᱯᱟᱲᱦᱟᱜ ᱠᱟᱱᱟ ᱠᱚ᱾ ᱛᱚᱞᱮ ᱟᱵᱚ ᱡᱚᱫᱫᱤ ᱱᱚ ᱚᱱᱟᱡ ᱨᱮᱱᱟᱜ ᱜᱩᱨᱩᱛᱚ ᱵᱟᱵᱚᱱ ᱵᱩᱡᱷᱟᱹᱣᱟ ᱥᱮ ᱦᱟᱯᱚᱧ ᱫᱤᱱᱨᱮ ᱚᱱᱟᱚᱱ ᱠᱟᱛᱷᱟ ᱜᱮ ᱢᱮᱱᱟᱜᱼᱟ᱾ ᱟᱵᱚ ᱫᱚ ᱢᱟᱱᱮ ᱟᱫᱚᱢ ᱨᱮᱭᱟᱜ ᱱᱚᱣᱟᱛᱮ ᱪᱮᱫ ᱦᱩᱭᱩᱜ ᱠᱟᱱᱟ ᱪᱮᱫ ᱦᱚᱸ ᱵᱟᱝ ᱱᱤᱭᱟᱹᱩ ᱟᱠᱟᱱᱟ ᱟᱢ ᱡᱩᱫᱤ ᱯᱚᱨᱮᱛᱮᱢ ᱪᱟᱜᱼᱟ ᱱᱤᱭᱟᱹ ᱦᱚᱸ ᱮᱴᱟᱜ ᱦᱚᱲ ᱠᱚ ᱦᱟᱞᱟᱝ ᱤᱫᱤᱭᱟ ᱠᱚ ᱦᱮ ᱢᱫᱞ ᱫᱟᱹᱭᱠᱟᱹ ᱥᱚᱢᱚᱭ ᱡᱩᱫᱤ ᱞᱟᱹᱭ ᱜᱟᱱᱚᱜᱼᱟ ᱟᱫᱚ ᱚᱱᱟ ᱫᱚ ᱯᱨᱚᱛᱤᱠᱴᱤ ᱢᱟᱹᱱᱢᱤ ᱵᱟᱲᱟᱭ ᱫᱚᱨᱠᱟᱨ ᱛᱟᱵᱚᱱᱟ ᱟᱨ ᱟᱵᱚᱣᱟᱜ ᱯᱟᱹᱨᱥᱤ ᱡᱩᱫᱤ ᱟᱵᱚ ᱵᱟᱵᱚᱱ ᱫᱩᱞ ᱫᱩᱞ ᱛᱟᱦᱚᱞᱮ ᱮᱴᱟᱜ ᱦᱚᱲ ᱫᱚ ᱦᱮᱡ ᱠᱟᱛᱮ ᱫᱚ ᱵᱟᱝᱠᱚ ᱫᱩᱞᱟᱹᱲᱟᱜᱼᱟ ᱚᱱᱟ ᱫᱚ ᱥᱟᱱᱟᱢ ᱠᱚᱵᱚᱱ ᱵᱟᱲᱟᱭᱟ ᱥᱮ ᱵᱟᱝ
ᱮᱠᱫᱚᱢ ᱮᱠᱫᱚᱢ ᱟᱨ ᱫᱚᱨᱠᱟᱨ ᱠᱟᱱ ᱜᱮᱭᱟ ᱟᱵᱚᱣᱟᱜ ᱢᱟᱱᱮ ᱚᱞ ᱪᱤᱠᱤ ᱡᱟᱦᱟᱸ ᱢᱮᱱᱟᱜ ᱟᱠᱟᱫ ᱛᱟᱵᱚᱱᱟ ᱚᱱᱟᱫᱚ ᱚᱞ ᱯᱟᱲᱦᱟᱣ ᱫᱚᱨᱠᱟᱨ ᱠᱟᱱ ᱜᱮᱭᱟ ᱠᱟᱨᱚᱱ ᱫᱤᱠᱩ ᱧᱮᱞ ᱢᱮ ᱪᱷᱟᱹᱛᱤᱠ ᱡᱟᱛᱤ ᱡᱟᱦᱟᱸᱭ ᱢᱮᱱᱟᱜ ᱠᱚᱣᱟ ᱩᱱᱠᱩ ᱠᱚᱢ ᱵᱮᱥᱤ ᱱᱮᱛᱟᱨ ᱟᱵᱚ ᱚᱱᱟᱛᱮ ᱟᱹᱰᱤ ᱜᱟᱱ ᱜᱮᱠᱚ ᱚᱱᱟ ᱞᱟᱭᱤᱱ ᱛᱮᱠᱚ ᱯᱟᱲᱦᱟᱜ ᱠᱟᱱ ᱜᱮᱭᱟ
ᱦᱮᱸ ᱦᱮᱸ
ᱟᱹᱵᱤᱱ ᱜᱚᱢᱠᱮ ᱩᱱᱠᱩ ᱠᱚ ᱯᱟᱲᱦᱟᱜ ᱠᱟᱱᱟ ᱯᱟᱲᱦᱟᱜ ᱠᱟᱱᱟ ᱠᱚ ᱟᱵᱚ ᱫᱚ ᱵᱟᱵᱚᱱ ᱜᱩᱨᱩᱛᱛᱚᱣᱟᱜ ᱢᱟ ᱩᱱᱠᱩ ᱧᱮᱞ ᱢᱮ ᱦᱟᱟᱹᱠᱤᱱ ᱨᱮ ᱟᱵᱚᱣᱟᱜ ᱚᱱᱟ ᱡᱟᱦᱟᱸ ᱤᱭᱟᱹ ᱠᱚ ᱢᱮᱱᱟᱜ ᱛᱟᱠᱚᱣᱟ ᱥᱩᱡᱳᱜ ᱥᱩᱵᱤᱫᱷᱟ ᱠᱚ ᱢᱮᱱᱟᱜ ᱟᱠᱟᱫᱟ ᱠᱟᱜ ᱛᱟᱵᱚᱱᱟ ᱩᱱᱠᱩ ᱜ
ᱚ ᱚᱱᱟ ᱫᱚ ᱚᱱ ᱤᱞᱤ ᱠᱮᱫᱟᱹᱧ ᱡᱟᱦᱟᱸ ᱫᱟᱹᱭᱠᱤ ᱥᱚᱢᱮᱛ ᱡᱮ ᱟᱵᱚ ᱫᱚ ᱚᱠᱛᱚ ᱨᱮ ᱚᱸᱰᱮ ᱵᱟᱢ ᱥᱮᱱ ᱥᱮᱴᱮᱨᱚᱜᱼᱟ ᱟᱨ ᱯᱚᱨᱮ ᱛᱮᱢ ᱪᱟᱞᱟᱜᱼᱟ ᱟᱫᱚᱢ ᱞᱟᱹᱭᱟ ᱤᱧ ᱫᱚ ᱤᱧᱟᱹᱜ ᱦᱚᱸᱠ ᱟᱹᱭᱫᱟᱹᱨ ᱵᱟᱹᱧ ᱧᱟᱢᱮᱫᱼᱟ᱾ ᱚᱱᱟ ᱫᱚ ᱚᱱᱟ ᱫᱚ ᱟᱵᱚᱣᱟᱜ ᱜᱟᱹᱞᱛᱤ ᱠᱟᱱᱟ ᱥᱮ᱾ ᱛᱟᱦᱮ ᱚᱱᱟ ᱠᱷᱟᱹᱛᱤᱨ ᱟᱵᱚ ᱤᱧ ᱮ ᱡᱟᱦᱟᱸ ᱛᱤᱱᱟᱹᱜ ᱢᱟᱹᱱᱢᱤ ᱢᱮᱱᱟᱜ ᱵ ᱡᱟᱦᱟᱸ ᱛᱤᱱᱟᱹᱜ ᱥᱟᱱᱛᱟᱲ ᱢᱮᱱᱟᱜ ᱵᱚᱱᱟ ᱚᱱᱟ ᱫᱤᱥᱚᱢ ᱨᱮ ᱟᱵᱣᱟᱜ ᱚᱞᱪᱤᱠᱤ ᱵᱚᱱ ᱫᱩᱞᱟᱹᱲᱟᱟᱜ ᱢᱟ᱾ ᱟᱨ ᱚᱞ ᱪᱤᱠᱤᱛᱮ ᱟᱵᱚ ᱮᱵᱚᱝ ᱟᱵᱚᱨᱮᱱ ᱡᱟᱦᱟᱸ ᱛᱤᱱᱟᱹᱜ ᱯᱚᱝᱯᱚᱝᱲᱟ ᱠᱚ ᱦᱤᱡᱩᱜᱼᱟ ᱦᱟᱯᱮᱱ ᱫᱤᱱ ᱨᱮ ᱩᱱᱠᱩ ᱵᱚᱱ ᱪᱮᱫ ᱟᱠᱚᱚᱢᱟ ᱟᱨ ᱱᱟᱦᱟᱜ ᱡᱩᱜᱽ ᱨᱮ ᱢᱤᱫᱴᱟᱝ ᱜᱚᱢᱠᱮ ᱧᱮᱞᱚᱜ ᱠᱟᱱᱟ ᱢᱟᱱᱮ ᱢᱤᱫᱴᱟᱝ ᱥᱟᱱᱛᱟᱲ ᱜᱤᱫᱽᱨᱟᱹ ᱠᱟᱱᱟᱭ ᱦᱟᱱᱤ ᱦᱟᱸᱜ ᱥᱟᱱᱛᱟᱲ ᱠᱟᱛᱷᱟ ᱨᱚᱲ ᱵᱟᱭ ᱥᱮᱬᱟᱭᱟᱭ ᱠᱟᱱ ᱛᱟᱭᱟ᱾ ᱟᱨ ᱫᱤᱠᱩᱛᱮ ᱨᱚᱲᱮ ᱥᱮᱬᱟᱭᱟᱭ ᱠᱟᱱ ᱛᱟᱭᱫ ᱛᱚ ᱱᱚᱣᱟ ᱟᱪᱪᱷᱟ
ᱜᱟᱞᱟᱨᱟᱣ ᱡᱩᱫᱤ ᱧᱟᱯᱟᱢ ᱦᱩᱭᱩᱜᱼᱟ
ᱮᱠᱫᱚᱢ ᱫᱚ ᱦᱮᱸ ᱟᱨᱚ ᱨᱚᱯᱚᱲ ᱦᱚᱭᱚᱜ ᱯᱚᱨᱮ ᱛᱮ ᱴᱷᱤᱠ ᱦᱮᱸ ᱜᱚᱝᱠᱮ ᱴᱷᱤᱠ ᱢᱟ ᱜᱚᱢᱠᱮ ᱡᱚᱦᱟᱨ ᱜᱮ